ᱦᱮᱞᱚ᱾
ᱦᱚᱸ᱾ ᱜᱚᱝᱠᱮ ᱡᱚᱦᱟᱨᱼᱼ
ᱡᱚᱦᱟᱨ ᱜᱤ, ᱦᱮᱸ᱾
ᱪᱤᱜ ᱵᱮᱱ ᱪᱤᱠᱟᱭᱮᱜ-ᱟ?
ᱱᱚᱜ-ᱚᱭ ᱡᱤᱨᱟᱹᱣ ᱦᱩᱭ ᱟᱠᱟᱱᱟ᱾
ᱟᱸ᱾
ᱟᱢ ᱜᱮ ᱪᱮᱫ ᱮᱢ ᱪᱤᱠᱟᱹᱭᱮᱜ-ᱟ?
ᱟᱹᱞᱤᱧ ᱱᱚᱜ-ᱚᱭ ᱢᱚᱭᱫᱟᱱ ᱥᱮᱫ ᱞᱤᱧ ᱪᱟᱞᱟᱣ ᱞᱮᱱᱟ ᱵᱚᱞ ᱠᱷᱮᱞ ᱛᱮ᱾
ᱦᱚᱸ ᱚᱱᱟ ᱜᱤ᱾
ᱦᱮᱸ᱾
ᱼᱼ
ᱟᱫᱚ ᱨᱩᱣᱟᱹᱲ ᱦᱤᱡᱩᱜ ᱠᱟᱱᱟ ᱞᱤᱧ ᱱᱤᱛᱚᱜ᱾
ᱚ
ᱟᱨ ᱱᱟᱯᱟᱭ ᱵᱟᱲᱟ ᱜᱮᱭᱟ ᱵᱮᱱ? ᱦᱚᱭ ᱚᱲᱟᱜ ᱥᱮᱫ ᱚᱻᱦᱚ᱾ ᱟᱨ ᱦᱩᱲᱩ ᱨᱚᱦᱚᱭ ᱠᱚᱫᱚ ᱯᱮ ᱮᱦᱚᱵ ᱠᱟᱜ-ᱟ ᱥᱮ ᱟᱹᱣᱨᱤ?
ᱮᱱᱟᱼᱼ ᱟᱹᱣᱨᱤ ᱞᱮ ᱮᱦᱚᱵᱚᱜ-ᱟ ᱜᱟᱯᱟ ᱢᱮᱭᱟᱝ ᱠᱷᱚᱡ ᱞᱮ‌ ᱮᱦᱚᱵᱚᱜ-ᱟ᱾
ᱦᱚᱸ᱾
ᱜᱟᱯᱟ ᱢᱮᱭᱟᱝ ᱠᱷᱚᱡ ᱞᱮ ᱮᱦᱚᱯᱚᱜ-ᱟ ᱦᱟᱸᱜ᱾
ᱱᱚᱛᱮ ᱫᱚ ᱦᱟᱸᱜ ᱞᱮ ᱮᱦᱚᱵ ᱵᱟᱲᱟ ᱜᱚᱫ ᱟᱠᱟᱫᱟ, ᱚ᱾
ᱚᱸ᱾
ᱟᱞᱮ ᱥᱮᱫ ᱫᱚᱞᱮ ᱮᱦᱚᱵ ᱵᱟᱲᱟ ᱜᱚᱫᱽ ᱟᱠᱟᱫᱟ᱾
ᱦᱚ᱾
ᱦᱩᱸ᱾
ᱟᱞᱮ ᱥᱮᱱ ᱫᱚ ᱮᱦᱚᱵ ᱫᱚᱠᱚ ᱮᱦᱚᱵ ᱟᱠᱟᱫ ᱜᱮᱭᱟ ᱟᱫᱚ ᱵᱟᱠᱚ ᱫᱤᱱᱟ
ᱦᱮᱸ ᱦᱮᱸ ᱱᱚᱛᱮ ᱦᱚᱸ ᱟᱫᱷᱮᱠ ᱠᱚᱫᱚ ᱥᱟᱹᱨᱫᱤ ᱟᱠᱟᱱᱟ ᱠᱚ ᱟᱫᱚ ᱫᱟᱜ ᱵᱷᱟᱜᱤ ᱵᱟᱝᱟ ᱥᱮ
ᱪᱮᱫ ᱞᱮᱠᱟ?
ᱚᱱᱟ ᱤᱭᱟᱹᱛᱮ ᱫᱟᱜ ᱩᱱᱟᱹᱜ ᱪᱮᱦᱨᱟ ᱵᱟᱭ ᱫᱟᱜ ᱟᱠᱟᱫᱟ ᱚᱱᱟᱛᱮ
ᱚ ᱢᱟᱱᱮ ᱱᱚᱜᱚᱭ ᱛᱮᱦᱮᱧ ᱜᱮ ᱟᱞᱮ ᱥᱮᱱ ᱫᱚ ᱟᱹᱰᱤ ᱡᱳᱨᱮ ᱫᱟᱜ ᱵᱟᱲᱟ ᱠᱮᱫᱟ ᱛᱚ
ᱦᱮᱸ᱾
ᱟᱫᱚ ᱚᱱᱟ ᱤᱭᱟᱹᱛᱮ ᱟᱨᱠᱤ ᱫᱤᱱ ᱜᱮ ᱫᱟᱜ ᱵᱟᱲᱟ ᱠᱮᱫᱟ ᱦᱚᱛᱮᱫ ᱡᱳᱨ ᱛᱮᱫᱚ ᱜᱟᱯᱟ ᱠᱷᱚᱡ ᱠᱚ ᱞᱟᱜᱟᱜᱼᱟ ᱥᱟᱹᱨᱫᱤᱜ ᱟᱠᱚ
ᱦᱚᱸ᱾
ᱱᱟᱯᱟᱭ ᱵᱟᱲᱟ ᱜᱮ ᱱᱟᱦᱟᱸᱜ᱾
ᱟᱨ ᱡᱟᱦᱟᱱᱟᱜ ᱪᱮᱫ ᱠᱚ ᱚᱱᱠᱟ ᱠᱟᱹᱢᱤ ᱵᱟᱲᱟ
ᱠᱟᱹᱢᱤ ᱵᱟᱲᱟ ᱠᱚᱫᱚ ᱪᱮᱫ ᱦᱚᱸ ᱵᱟᱝ ᱤᱱᱠᱟᱹᱜ ᱜᱮ ᱟᱯᱱᱟᱨᱟᱜ ᱠᱟᱹᱢᱤ ᱠᱚᱜᱮ ᱠᱟᱹᱢᱤ ᱵᱟᱲᱟ ᱦᱩᱭᱩᱜ ᱠᱟᱱᱟ᱾
ᱦᱩᱸ᱾
ᱡᱟᱦᱟᱸ ᱠᱚᱨᱮ ᱥᱮᱞᱮᱫ ᱵᱟᱲᱟ ᱦᱩᱭ ᱟᱠᱟᱱᱟ ᱟᱫᱚ ᱚᱱᱟ ᱠᱚᱨᱮᱜ ᱜᱮ ᱦᱩᱸ᱾
ᱚ᱾
ᱪᱮᱫ ᱪᱮᱫ ᱮᱢ ᱪᱤᱠᱟᱹᱭᱟ?
ᱦᱩᱸ᱾
ᱱᱟᱯᱟᱭ ᱵᱟᱲᱟ ᱜᱮᱦᱟᱜ᱾
ᱛᱚ ᱚᱱᱛᱮ ᱫᱚ ᱱᱚᱝᱠᱟ ᱡᱟᱦᱟᱱ ᱯᱟᱛᱟ ᱠᱚ ᱥᱮ ᱤᱭᱟᱹ
ᱱᱟᱯᱟᱭ ᱵᱟᱲᱟᱜ ᱜᱮᱦᱟᱜ, ᱪᱮᱫ ᱞᱮᱠᱟ?
ᱯᱟᱛᱟ ᱠᱚ ᱦᱩᱭ ᱵᱟᱲᱟᱜᱼᱟ ᱥᱮ ᱵᱟᱝᱟ ᱚᱱᱛᱮ?
ᱯᱟᱛᱟ ᱠᱚᱫᱚ ᱦᱮᱸ ᱦᱩᱭᱩᱜᱼᱟ ᱪᱟᱹᱛ ᱵᱟᱹᱭᱥᱟᱹᱠᱷ ᱡᱟ ᱦᱩᱭᱱᱟ ᱛᱚᱠᱷᱚᱱ ᱨᱮ
ᱱᱤᱛᱚᱜ ᱫᱚ ᱤᱭᱟᱹ ᱠᱟᱱᱟ ᱨᱟᱛ ᱢᱮᱞᱟ ᱪᱟᱞᱟᱜ ᱠᱟᱱᱟ ᱨᱟᱥ ᱪᱟᱞᱟᱜ ᱠᱟᱱᱟ ᱨᱟᱥ ᱟᱨᱠᱤ
ᱦᱮᱸ
ᱟᱫᱚ ᱨᱟᱛ ᱦᱚᱸ ᱪᱩᱥᱤ ᱨᱟᱛ ᱢᱟ ᱦᱩᱭᱮᱱ ᱱᱤᱛᱚᱜ ᱩᱞᱴᱟᱹ ᱨᱟᱛ ᱢᱮᱱᱟᱜ ᱟᱠᱟᱫᱟ ᱥᱩᱠᱟ. ᱞ ᱵᱟᱨ ᱦᱤᱞᱟᱹᱜ ᱛᱚᱵᱮ ᱱᱟᱯᱟᱭ ᱵᱟᱲᱟ ᱜᱮ ᱱᱟᱦᱟᱜ
ᱛᱚ ᱜᱚᱝᱠᱮ ᱚᱱᱛᱮ ᱫᱚ ᱥᱟᱞ ᱨᱮ ᱢᱤᱫ ᱫᱷᱟᱣ ᱯᱮ ᱪᱟᱥᱟ ᱥᱮ ᱱᱚᱝᱠᱟ ᱵᱟᱨ ᱫᱷᱟᱣ ᱜᱟᱱ
ᱵᱟᱨ ᱫᱷᱟᱣ ᱞᱮ ᱪᱟᱥ ᱜᱮᱭᱟ ᱟᱞᱮ ᱥᱮᱱ ᱫᱚ
ᱟᱪᱪᱷᱟ ᱢᱟᱱᱮ ᱢᱤᱫ ᱫᱷᱟᱣᱱᱟ ᱤᱱᱟᱹ ᱯᱚᱨᱮ ᱱᱚᱣᱟ ᱤᱨ ᱠᱟᱛᱮ ᱟᱨᱯᱮ ᱫᱚᱲᱟ ᱯᱮ ᱤᱭᱟᱹᱭᱟ
ᱦᱮᱸ ᱦᱮᱸ ᱦᱮᱸ ᱠᱮᱱᱮᱞ ᱫᱚ ᱮᱢᱟ ᱞᱮᱠᱷᱟᱱ ᱫᱚᱞᱮ ᱪᱟᱥ ᱜᱮᱭᱟ ᱵᱟᱨ ᱫᱷᱟᱣ ᱟᱨ ᱵᱟᱭ ᱮᱢᱟ ᱞᱮᱠᱷᱟᱱ ᱫᱚ ᱵᱟᱝ ᱱᱟᱯᱟᱭ ᱵᱟᱲᱟ ᱜᱮ ᱱᱟᱦᱟᱜ ᱟᱨ ᱵᱟᱠᱷᱟᱡ ᱫᱚ ᱵᱟᱝ